ᱦᱮᱞᱳ ᱦᱮᱸ ᱜᱚᱝᱠᱮ ᱡᱚᱦᱟᱨ ᱜᱮ᱾ ᱦᱮᱸ ᱜᱚᱝᱠᱮ ᱟᱸᱡᱚᱢᱚᱜ ᱠᱟᱱᱟ ᱥᱮ?
ᱦᱚᱸ ᱨᱚᱲ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱦᱚᱸ ᱤᱧᱟᱹᱜ ᱨᱚᱲ ᱵᱮᱥ ᱴᱤᱠ ᱟᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ᱾
ᱚ ᱦᱚᱸ ᱥᱟᱹᱜᱩᱱ ᱥᱮᱛᱟᱜ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱚ ᱦᱚ
ᱜᱚᱝᱠᱮ ᱛᱟᱦᱞᱮ ᱚᱱᱠᱟ ᱫᱚ ᱦᱮᱸ ᱜᱚᱝᱠᱮ ᱱᱤᱛᱳᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱤᱛᱤᱜ ᱫᱚ ᱱᱚᱜ-ᱚᱭ ᱦᱩᱛᱩᱢ ᱯᱷᱟᱨᱪᱟ ᱵᱟᱲᱟ ᱠᱟᱛᱮᱫ ᱱᱚᱸᱰᱮ ᱫᱩᱲᱩᱵ ᱵᱟᱲᱟ ᱧᱚᱜ ᱦᱩᱭ ᱠᱟᱱᱟ᱾
ᱟᱪᱪᱷᱟ ᱟᱪᱪᱷᱟ
ᱯᱷᱯᱴᱤᱭᱥᱤ ᱨᱮᱟᱭᱟᱨᱱᱟ
ᱛᱮ ᱤᱱᱠᱮ ᱟᱞᱮ
ᱟᱹᱵᱤᱱ ᱫᱚ ᱪᱮᱫ ᱠᱩᱵᱤᱱ ᱪᱤᱠᱟᱹ ᱵᱟᱲᱟᱭᱮᱜ-ᱟ?
ᱠᱟᱫᱚ
ᱵᱤᱨᱮᱫ ᱵᱟᱲᱟ ᱠᱟᱛᱮᱫ ᱜᱟᱰᱟ ᱢᱩᱸᱰᱩ ᱥᱮᱱᱜᱮ ᱦᱮᱡ ᱦᱩᱭ ᱠᱟᱱᱟ ᱦᱩᱛᱩᱢ ᱯᱷᱟᱨᱪᱟ ᱞᱟᱹᱜᱤᱫ ᱜᱮ᱾
ᱚ ᱦᱚᱸ ᱫᱟᱹᱛᱟᱹᱱᱤ ᱯᱷᱟᱨᱪᱟ ᱵᱟᱲᱟ ᱦᱩᱭᱱᱟ?
ᱦᱮᱸ ᱜᱚᱝᱠᱮ ᱫᱟᱹᱛᱟᱹᱱᱤ ᱯᱷᱟᱨᱪᱟ ᱦᱩᱭ ᱠᱟᱱᱟ ᱟᱨ ᱡᱚᱴᱟᱣ ᱠᱚ ᱢᱮᱱᱟᱜ ᱠᱚᱛᱮ ᱱᱤᱡᱮ ᱦᱚᱸ ᱫᱩᱲᱩᱵ ᱦᱩᱭ ᱠᱟᱱ ᱜᱮᱭᱟ, ᱛᱟᱦᱞᱮ ᱜᱚᱝᱠᱮ ᱪᱟᱥᱵᱟᱥ ᱠᱚᱫᱚ ᱱᱟᱦᱟᱜ ᱢᱟᱲᱟᱝ ᱜᱚᱫ ᱠᱟᱜ ᱯᱮ ᱛᱟᱵᱚᱱ ᱥᱮ ᱛᱟᱭᱱᱚᱢ ᱨᱮ ᱜᱮ ᱢᱮᱱᱟᱜ ᱠᱟᱜ
ᱵᱟᱝᱟ ᱛᱟᱭᱚᱢ ᱜᱮ ᱥᱮᱨᱢᱟ ᱡᱟᱹᱲᱤ ᱵᱷᱚᱨᱥᱟ ᱜᱮ, ᱪᱟᱥᱵᱟᱥ ᱠᱟᱛᱷᱟ ᱠᱚᱢᱟ ᱟᱨ ᱛᱚᱲᱟ ᱠᱚᱜᱮ ᱜᱤᱰᱤ ᱵᱟᱲᱟ ᱦᱩᱭ ᱠᱟᱱᱟ᱾
ᱟᱪᱪᱷᱟ ᱟᱪᱪᱷᱟ᱾
ᱟᱨ ᱚᱱᱛᱮ ᱫᱚ ᱪᱮᱫ ᱞᱮᱠᱟ ᱪᱟᱥ-ᱵᱟᱥ ᱠᱟᱛᱷᱟ ᱠᱚᱫᱚ ᱛᱤᱱᱟᱹᱜ ᱞᱟᱦᱟ ᱜᱚᱫ ᱮᱱᱟ ᱥᱮ ᱟᱹᱣᱨᱤᱭᱟᱹ?
ᱜᱚᱢᱠᱮ ᱚᱝᱠᱟ ᱫᱚ ᱱᱟᱦᱟᱸᱜ ᱮᱠᱟᱞ ᱜᱮ ᱟᱹᱣᱨᱤ ᱞᱟᱦᱟᱜᱼᱟ ᱢᱮᱱᱫᱚ ᱱᱚᱣᱟ ᱥᱮᱨᱢᱟ ᱡᱟᱹᱲᱤ ᱵᱚᱱ ᱵᱮᱜᱚᱨ ᱱᱟᱦᱟᱸᱜ ᱪᱟᱥ ᱫᱚ ᱮᱠᱟᱞ ᱜᱮᱭᱟ ᱟᱞᱮᱭᱟᱜ ᱫᱚ ᱢᱤᱪᱷᱟᱹ ᱜᱮᱭᱟ᱾
ᱚ ᱥᱮᱨᱢᱟ ᱨᱮ ᱛᱤᱱᱟᱹᱜ ᱫᱷᱟᱳ ᱯᱮ ᱪᱟᱥ ᱜᱮᱣᱟ ᱚᱱᱛᱮ ᱫᱚ?
ᱦᱮᱸ ᱜᱚᱝᱠᱮ ᱢᱤᱫ ᱫᱷᱟᱣ ᱜᱮᱞᱮ ᱪᱟᱥᱟ᱾ ᱦᱪ
ᱦᱮᱸ ᱦᱩᱸ᱾
ᱟᱨ ᱡᱟ ᱩᱰᱟᱹᱝ ᱫᱟᱜ ᱵᱟᱲᱟ ᱠᱮᱜᱼᱟᱭ ᱚᱱᱟ ᱠᱚᱛᱮ ᱫᱚ ᱱᱟᱦᱟᱸᱜ ᱪᱟᱥᱚᱜ ᱫᱚ ᱱᱟᱦᱟᱸᱜ ᱵᱟᱞᱮ ᱢᱟᱲᱟᱝ ᱫᱟᱲᱮᱭᱟᱜ ᱠᱟᱱᱟ ᱠᱟᱨᱚᱱ ᱠᱷᱮᱛ ᱵᱟᱹᱫᱽ ᱨᱮ ᱫᱟᱜ ᱵᱟᱝ ᱛᱤᱸᱜᱩ ᱞᱮᱱᱠᱷᱟᱱ ᱟ ᱞᱚᱥᱚᱫ ᱥᱮ ᱨᱚᱦᱚᱭ ᱠᱚᱦᱚ ᱱᱟᱸᱜ ᱮᱠᱟᱞ ᱜᱮ ᱵᱟᱭ ᱜᱟᱱᱚᱜᱼᱟ᱾
ᱦᱩᱸ ᱱᱤᱦᱟᱹᱛᱤ ᱱᱤᱦᱟᱹᱛᱤ ᱚᱱᱟᱢᱟ ᱠᱟᱛᱷᱟ ᱜᱮ᱾ ᱫᱟᱜ ᱵᱟᱭ ᱛᱤᱸᱜᱩ ᱞᱮᱱᱠᱷᱟᱱ ᱪᱤᱠᱟᱹᱛᱮ ᱦᱟᱸᱜ ᱮᱢ ᱞᱚᱥᱚᱫᱟ ᱥᱟ ᱟᱨ ᱪᱤᱠᱟᱹᱛᱮ ᱠᱟᱹᱢᱤ ᱦᱟᱸᱜ ᱮᱢ ᱢᱟ
ᱦᱮᱸ ᱟᱪᱪᱷᱟ ᱜᱚᱝᱠᱮ ᱱᱚᱜᱼᱚᱭ ᱡᱮ ᱟᱞᱟᱝ ᱮ ᱱᱚᱣᱟ ᱮᱯ ᱨᱮ ᱮ ᱢᱟᱨᱟᱝ ᱜᱟᱹᱠᱷᱩᱲᱤᱮᱱ ᱠᱚ ᱡᱟ ᱢᱟᱨᱟᱝ ᱵᱚᱦᱚᱜ ᱠᱚ ᱡᱟ ᱩᱰᱟᱹᱝ ᱴᱟᱭᱤᱢ ᱠᱚ ᱮᱢ ᱠᱟᱱ ᱚᱱᱟ ᱴᱟᱭᱤᱢ ᱛᱟᱞᱟᱨᱮ ᱟᱞᱟᱝ ᱡᱩᱫᱤ ᱢᱤᱫᱴᱤᱡ ᱥᱟ ᱛᱟᱢ ᱵᱟᱨᱮ ᱛᱮᱞᱟᱝ ᱨᱚᱯᱚᱲ ᱠᱚᱜᱼᱟ ᱱᱤᱦᱟᱹᱛ ᱜᱮ ᱟᱹᱰᱤ ᱱᱟᱯᱟᱭ ᱠᱚᱜᱼᱟ᱾
ᱦᱩᱸ ᱦᱩᱸ ᱱᱤᱦᱟᱹᱛᱤ ᱱᱤᱦᱟᱹᱛᱤ᱾
ᱢᱮᱱᱫᱚ ᱚᱱᱟ ᱥᱟᱠᱟᱢ ᱟᱢ ᱟ ᱟᱵᱮᱱ ᱦᱚᱸᱵᱮᱱ ᱜᱟᱞᱚᱪ ᱫᱟᱲᱮᱭᱟᱜᱼᱟ ᱥᱮ ᱟᱹᱞᱤᱧ ᱦᱚᱸᱞᱤᱧ ᱜᱟᱞᱚᱪ ᱫᱟᱲᱮᱭᱟᱜ ᱚᱱᱠᱟᱱᱟᱜ ᱵᱟᱨᱮᱛᱮ ᱵᱮᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱟᱹᱵᱤᱱ ᱞᱟᱹᱭ ᱵᱤᱱ ᱛᱚᱵᱮ ᱢᱤᱫᱴᱟᱝ ᱥᱟᱛᱟᱢ ᱡᱟᱦᱟᱸᱱᱟᱜ ᱜᱮ ᱚᱝᱠᱟ᱾ ᱡᱟᱦᱟᱸ ᱚᱠᱛᱚ ᱵᱷᱤᱛᱤᱨ ᱨᱮ
ᱦᱮᱸ ᱜᱚᱝᱠᱮ ᱚᱱᱠᱟ ᱫᱚ ᱱᱚᱣᱟ ᱵᱤᱨ ᱵᱩᱨᱩ ᱱᱤᱭᱟᱹ ᱞᱟᱝ ᱨᱚᱯᱚᱲ ᱞᱮᱱᱠᱷᱟᱱ ᱵᱟᱝ ᱜᱟᱱ ᱠᱚᱜᱼᱟ?
ᱸ
ᱢᱮᱱᱫᱚ ᱵᱤᱨ ᱵᱩᱨᱩ ᱟᱵᱚ ᱪᱮᱫ ᱵᱚᱱ ᱧᱟᱢᱟ ᱥᱮ ᱪᱮᱫ ᱞᱮᱠᱟ ᱠᱟᱛᱮᱫ ᱨᱚᱯᱷᱟ ᱫᱚᱯᱷᱟ ᱠᱟ ᱛᱮ ᱡᱚᱛᱚᱱ ᱡᱚᱜᱟᱣ ᱠᱟᱛᱮ ᱵᱚᱱ ᱫᱚᱦᱚᱭᱟ ᱥᱮᱵᱚᱱ ᱩᱡᱟᱹᱲᱟ,
ᱚ ᱦᱚᱸ᱾
ᱦᱳᱭ ᱚᱱᱟ ᱠᱚ ᱵᱟᱨᱮ ᱛᱮᱞᱟᱝ ᱨᱚᱯᱚᱲ ᱞᱮᱱᱠᱷᱟᱱ ᱱᱤᱦᱟᱹᱛᱤ ᱯᱟᱞᱮ ᱟᱹᱞᱤᱧᱟᱜ ᱵᱩᱡᱽ ᱨᱮ ᱱᱟᱯᱟᱭ ᱠᱚᱜᱼᱟ᱾
ᱦᱩᱸ ᱦᱩᱸ ᱦᱩᱸ ᱱᱤᱦᱟᱹᱛᱤ ᱱᱤᱦᱟᱹᱛᱤ ᱮᱠᱷᱟᱞ᱾
ᱥᱮ ᱛᱟᱦᱚᱞᱮ ᱯᱩᱭᱞᱩ ᱨᱮ ᱞᱤᱧ ᱞᱟᱹᱭᱟ ᱡᱮ ᱟᱵᱮᱱ ᱜᱮ ᱠᱟᱹᱴᱤᱡ ᱵᱮᱱ ᱮᱫᱽ ᱜᱚᱞᱯᱷᱚ ᱫᱚᱵᱮᱱ ᱞᱟᱦᱟ ᱞᱮᱠᱷᱟᱱ ᱟᱹᱰᱤᱜᱮ ᱱᱟᱯᱟᱭ ᱠᱚᱜᱼᱟ᱾
ᱚ ᱦᱚᱸ ᱪᱮᱫ ᱵᱟᱵᱚᱫ ᱛᱮᱞᱤᱧ ᱞᱟᱦᱟᱭᱟ ᱚᱱᱟ ᱫᱚ ᱠᱟᱹᱴᱤᱡ ᱞᱟᱹᱭ ᱧᱚᱜ ᱵᱮᱱ ᱱᱟᱥᱮᱱᱟᱜ ᱠᱟᱹᱡ ᱵᱟᱹᱧ ᱞᱟᱹᱭ ᱟᱸᱡᱚᱢ ᱴᱷᱤᱠᱟᱹ ᱧᱚᱜ ᱞᱮᱭᱟ᱾
ᱦᱮᱸ ᱜᱚᱢᱠᱮ ᱱᱚᱣᱟ ᱵᱤᱨ ᱵᱩᱨᱩ ᱪᱮᱞ ᱞᱮᱠᱟ ᱠᱟᱛᱮᱫ ᱨᱚᱯᱷᱟ ᱫᱚᱯᱷᱟ ᱠᱟᱛᱮᱫ ᱵᱚᱱ ᱫᱚᱦᱚᱭᱟ ᱥᱮ ᱡᱮ ᱵᱤᱨ ᱵᱩᱨᱩ ᱠᱷᱚᱱᱟᱜ ᱟᱵᱚ ᱪᱮᱫ ᱠᱚᱵᱚᱱ ᱧᱟᱢᱮᱜᱼᱟ ᱚᱱᱮ ᱚᱱᱟ ᱠᱚ ᱵᱟᱨᱮ ᱛᱮᱜᱮ᱾
ᱚ ᱦᱚᱸ ᱦᱳᱭ ᱡᱩᱫᱤ ᱚᱝᱠᱟ ᱡᱩᱫᱤ ᱵᱚᱱ ᱧᱮᱞ ᱞᱮᱠᱷᱟᱱ ᱢᱟ, ᱜᱟᱹᱰᱤ ᱫᱚ ᱫᱟᱜ ᱛᱮ ᱛᱟᱦᱮᱸ ᱦᱚᱪᱚ ᱟᱥᱮ ᱩᱢᱩᱞ ᱨᱮ ᱚᱝᱠᱟ ᱡᱩᱫᱤ ᱵᱚᱱ ᱦᱚᱸ ᱚᱝᱠᱟ ᱡᱩᱫᱤ ᱵᱚᱱ ᱧᱮᱞ ᱠᱷᱟᱱ ᱢᱟ ᱟ ᱵᱤᱨ-ᱵᱩᱨᱩ ᱢᱟ ᱟᱵᱚᱣᱟᱜ ᱵᱤᱨ-ᱵᱩᱨᱩ ᱥᱟᱞᱟᱜ ᱜᱮ ᱟᱵᱚ ᱢᱟ ᱥᱮᱫᱟᱭ ᱠᱷᱚᱱᱜᱮ ᱡᱚᱯᱲᱟᱣ ᱢᱮᱱᱟᱜ ᱠᱟᱫ ᱵᱚᱱᱟ, ᱟᱨ ᱟᱵᱚ ᱵᱟᱝᱠᱷᱟᱱ ᱦᱚᱸ ᱵᱤᱨᱼᱵᱩᱨᱩ ᱵᱟᱝᱟ, ᱵᱟᱝᱠᱷᱟᱱ ᱵᱤᱨᱼᱵᱩᱨᱩ ᱵᱟᱝᱠᱷᱟᱱ ᱦᱚᱸ ᱟᱵᱚ ᱫᱚ ᱵᱟᱝᱟ᱾ ᱟᱵᱚ ᱫᱚ ᱥᱮᱫᱟᱭ ᱞᱟᱹᱭ ᱞᱮᱠᱷᱟᱱ ᱫᱚ ᱦᱟᱸᱜ ᱥᱮᱫᱟᱭ ᱦᱟᱯᱲᱟᱢ, ᱵᱤᱫᱟᱹᱞ ᱠᱷᱚᱱ ᱜᱮ ᱟᱨ ᱵᱟᱠᱷᱟᱱ ᱟᱵᱚ ᱛᱤᱥ ᱠᱷᱚᱱ ᱦᱟᱸᱜ ᱫᱚ ᱱᱚᱣᱟ ᱫᱷᱟᱹᱨᱛᱤ ᱯᱩᱨ ᱨᱮᱵᱚᱱ ᱡᱟᱱᱟᱢ ᱩᱱ ᱠᱷᱚᱱ ᱜᱮ ᱟᱵᱚ ᱫᱚ ᱱᱚᱣᱟ ᱵᱤᱨᱵᱩᱨᱩ ᱛᱟᱞᱟ ᱨᱮᱜᱮ ᱦᱟᱸᱜ ᱦᱟᱨᱟ ᱵᱩᱨᱩ ᱠᱟᱱᱟ ᱟᱨ ᱚᱸᱰᱮᱱᱟᱜ ᱡᱚ ᱦᱟ ᱡᱚ ᱵᱟᱦᱟ ᱠᱚ ᱥᱮ ᱯᱷᱚᱲ ᱯᱟᱠᱚᱲ ᱠᱚ ᱡᱚᱢ ᱟᱛᱮᱫ ᱦᱟᱸᱜ ᱵᱚ ᱦᱟᱨᱟ ᱟᱠᱟᱱᱟ᱾ ᱚᱱᱟᱛᱮ ᱟᱵᱚᱣᱟᱜ ᱟ ᱡᱟᱱᱟᱢ ᱠᱷᱚᱱᱜᱮ ᱚᱱᱟ ᱵᱤᱨ ᱵᱩᱨᱩ ᱥᱟᱞᱟᱜ ᱫᱚ ᱥᱟᱹᱜᱟᱹᱭ ᱫᱚ ᱢᱮᱱᱟᱜ ᱛᱟᱵᱚᱱᱟ᱾
ᱟᱸ ᱡᱟᱦᱟᱸᱱᱟᱜ ᱜᱮ, ᱟᱻ ᱡᱟᱦᱟᱸᱱᱟᱜ ᱜᱮ ᱫᱟᱨᱮ ᱦᱩᱭᱮᱱ ᱠᱤᱢᱵᱟ ᱥᱟᱠᱟᱢ ᱦᱩᱭᱮᱱ ᱟᱨ ᱵᱟᱝᱠᱷᱟᱱ ᱡᱚᱸ ᱦᱩᱭᱮᱱ, ᱵᱟᱦᱟ ᱦᱩᱭᱮᱱ ᱡᱷᱚᱛᱚᱱᱟᱜ ᱥᱟᱞᱟᱜ ᱜᱮ ᱟᱵᱚᱣᱟᱜ ᱫᱚᱥ ᱥᱟᱹᱜᱟᱹᱭ ᱢᱮᱱᱟᱜᱼᱟ ᱚᱱᱠᱟ ᱡᱩᱫᱤ ᱵᱚᱱ ᱧᱟᱢ ᱠᱷᱟᱱ ᱥᱟᱨᱡᱚᱢ ᱵᱟᱦᱟ ᱠᱤ ᱥᱟᱨᱡᱚᱢ ᱥᱟᱠᱟᱢ ᱟ ᱢᱟᱛᱠᱚᱢ ᱜᱮᱞᱮ ᱠᱚ, ᱟᱨ ᱵᱟᱝᱠᱷᱟᱱ ᱟᱛᱱᱟᱜ ᱥᱟᱠᱟᱢ ᱠᱚ ᱟᱨ ᱚᱱᱠᱟ ᱟᱹᱰᱤᱜᱟᱱ ᱥᱟᱠᱟᱢ ᱢᱮᱱᱟᱜ ᱠᱟᱜᱟ ᱚᱱᱟ ᱟᱨᱠᱷᱟᱱ ᱩᱞ ᱥᱟᱠᱟᱢ ᱠᱚ ᱦᱮᱸᱥᱮ ᱚᱱᱠᱟ ᱟᱹᱰᱤᱜᱟᱱ ᱥᱟᱠᱟᱢ ᱥᱟᱞᱟᱜ ᱟᱹᱵᱚᱣᱟᱜ ᱦᱚᱸ ᱡᱚᱯᱲᱟᱣ ᱢᱮᱱᱟᱜ ᱛᱟᱵᱚᱱᱟ᱾ ᱚᱱᱟᱛᱮ ᱟᱵᱚ ᱠᱚ ᱞᱟᱹᱜᱤᱫ ᱛᱮ
ᱦᱮᱸ ᱢᱮᱱᱫᱚ ᱟᱵᱚᱣᱟᱜ ᱚᱱᱛᱚᱨ ᱡᱤᱣᱤ ᱚᱱᱟ ᱥᱟᱞᱟᱜ ᱦᱮᱸ ᱢᱮᱥᱟ ᱢᱮᱱᱟᱜᱼᱟ ᱥᱮ ᱢᱮᱥᱟ ᱢᱮᱱᱟᱜ ᱯᱮᱭᱟ ᱵᱚᱱ ᱱᱤᱛ ᱦᱟᱹᱵᱤᱜ ᱛᱮ ᱵᱩᱨᱩ ᱵᱤᱨ ᱵᱩᱨᱩ ᱢᱮᱱᱫᱚ ᱨᱚᱯᱷᱟ ᱫᱚᱯᱷᱟ ᱠᱟᱛᱮ ᱵᱚᱱ ᱫᱚᱦᱚ ᱫᱟᱲᱮᱭ ᱠᱟᱫᱟ ᱦᱮᱸᱥᱮ ᱵᱟᱝ,
ᱦᱮᱸ ᱦᱮᱸ ᱟᱨ ᱵᱤᱨ ᱵᱩᱨᱩ ᱵᱤᱨ ᱵᱩᱨᱩ ᱥᱟᱞᱟᱜ ᱦᱚᱸ ᱟ ᱵᱚᱣᱟᱜ ᱟᱹᱨᱤᱪᱟᱹᱞᱤ ᱦᱚᱸ ᱢᱮᱱᱟᱜ ᱜᱮᱭᱟ ᱪᱤᱠᱟ ᱡᱩᱫᱤ ᱚᱱᱠᱟ ᱵᱚ ᱢᱮᱱᱠᱷᱟᱱ ᱫᱚ ᱟᱵᱚ ᱫᱚ ᱢᱟᱜᱽ ᱵᱚ ᱵᱚᱸᱜᱟᱭᱮᱱᱟ ᱡᱮᱠᱤ ᱵᱤᱨ ᱨᱮᱵᱚ ᱵᱚᱞᱚᱱᱟ ᱟᱨ ᱵᱟᱦᱟ ᱵᱚᱸᱜᱟ ᱛᱮᱥᱟᱨ ᱩᱛᱟᱹᱨᱱᱟ ᱡᱮᱠᱤ ᱟᱵᱚ ᱥᱮᱸᱫᱽᱨᱟ ᱫᱚᱵᱚ ᱮᱛᱚᱦᱚᱵᱟ ᱱᱚᱜᱼᱚ ᱱᱚᱝᱠᱟᱱᱟᱜ ᱠᱟᱛᱷᱟ ᱠᱚᱦᱚᱸ ᱢᱮᱱᱟᱜ ᱠᱟᱜᱼᱟ᱾
ᱦᱮᱸ ᱜᱚᱝᱠᱮ, ᱚᱱᱟᱛᱮ ᱟᱹᱞᱤᱧ ᱫᱚ ᱯᱩᱭᱞᱩ ᱜᱮᱞᱤᱧ ᱞᱟᱹᱭᱟ ᱱᱚᱣᱟ ᱵᱤᱨ ᱵᱩᱨᱩ ᱨᱚᱯᱷᱟ ᱫᱚᱯᱷᱟ ᱥᱮ ᱵᱤᱨ ᱚᱱᱠᱟᱱᱟᱜ ᱪᱤᱱᱦᱟᱹ ᱟᱭᱢᱟ ᱟᱭᱢᱟ ᱥᱚᱦᱚᱡᱳᱜᱤᱛᱟ ᱧᱟᱢᱮᱜᱼᱟ ᱢᱮᱱᱫᱚ, ᱱᱚᱜᱼᱚᱭ ᱵᱤᱨ ᱵᱩᱨᱩ ᱟᱵᱚ ᱥᱟᱦᱟᱱ ᱥᱟᱠᱟᱢ ᱟᱹᱰᱤ ᱟᱭᱢᱟ ᱟᱭᱢᱟ ᱮᱢᱟᱵᱚᱱ ᱠᱟᱱᱟ ᱢᱮᱱ ᱫᱚ ᱡᱟᱸᱦᱟᱱᱟᱜ ᱯᱟᱛᱟ ᱯᱚᱨᱚᱵᱽ ᱨᱮ ᱥᱟᱠᱟᱢ ᱦᱮᱡ ᱠᱟᱛᱮᱫ ᱥᱮ ᱥᱟᱦᱟᱱ ᱠᱟᱹᱴᱤᱜ ᱨᱚᱦᱚᱲ ᱩᱰᱟᱹᱝᱟᱜ ᱢᱟᱜ ᱵᱟᱲᱟ ᱠᱟᱛᱮᱫ ᱵᱚᱱ ᱱᱟᱦᱟᱜ ᱵᱚᱱ ᱤᱥᱤᱱ ᱟᱨᱚᱭᱟ ᱥᱮ ᱮ ᱥᱟᱠᱟᱢ ᱫᱚ ᱱᱟᱜ ᱵᱚᱱ ᱯᱤᱴᱷᱟᱹ ᱟᱨᱚᱭᱟ ᱥᱮ ᱵᱚᱸᱜᱟ ᱵᱩᱨᱩ ᱞᱟᱹᱜᱤᱫ ᱢᱮᱱᱫᱚ ᱥᱟᱨᱡᱚᱢ ᱥᱟᱠᱟᱢ ᱛᱮᱜᱮ ᱱᱟᱦᱟᱜ ᱵᱚᱱ ᱪᱚᱰᱚᱨᱟ ᱢᱮᱱᱫᱚ ᱟᱵᱚᱣᱟᱜ ᱥᱟᱱᱛᱟᱲ ᱥᱚᱢᱟᱡᱽ ᱨᱮᱭᱟᱜ ᱡᱟᱸᱦᱟ ᱛᱤᱱᱟᱹᱜ ᱮ ᱠᱟᱹᱢᱤ ᱦᱚᱨᱟ ᱥᱮ ᱵᱚᱸᱜᱟ ᱵᱩᱨᱩ ᱞᱮᱠᱟᱱᱟᱜ ᱢᱮᱱᱟᱜ ᱟᱠᱟᱫ ᱫᱚ ᱚᱱᱟ ᱠᱚᱫᱚ ᱱᱟᱦᱟᱜ ᱡᱚᱛᱚ ᱜᱮ ᱥᱟᱨᱡᱚᱢ ᱥᱟᱠᱟᱢ ᱵᱮᱜᱚᱨ ᱱᱟᱦᱟᱜ ᱵᱟᱵᱚᱱ ᱪᱚᱰᱚᱨᱟ ᱥᱮ ᱵᱟᱵᱚᱱ ᱴᱤᱰᱟᱹᱜᱟ᱾
ᱱᱤᱦᱟᱹᱛᱤ ᱮᱠᱟᱞ᱾
ᱦᱩᱸ ᱟᱨ ᱚᱱᱠᱟ ᱜᱮᱞᱮ ᱮ ᱫᱚᱥᱟᱨ ᱞᱤᱧ ᱢᱮᱱᱟ ᱮᱸ ᱱᱚᱜᱼᱚᱭ ᱡᱮᱢᱚᱱ ᱵᱤᱨ ᱵᱩᱨᱩ ᱨᱚᱯᱷᱟ ᱫᱚᱯᱷᱟ ᱨᱮᱱᱟᱜ ᱠᱟᱛᱷᱟ ᱞᱤᱧ ᱨᱚᱲᱮᱜᱼᱟ ᱮᱭ ᱠᱟᱨᱚᱱ ᱛᱮ ᱵᱤᱨ ᱵᱩᱨᱩ ᱨᱚᱯᱷᱟ ᱫᱚᱯᱷᱟ ᱨᱮᱱᱟᱜ ᱠᱟᱨᱚᱱ ᱱᱚᱜᱼᱚᱭ ᱡᱮ ᱢᱟᱛᱠᱚᱢ ᱵᱤᱞᱤ ᱠᱟᱱ ᱠᱩᱰᱟᱹ ᱵᱤᱞᱤᱜ ᱠᱟᱱ,
ᱩᱸ ᱦᱩᱸ
ᱛᱚ ᱟᱭᱢᱟ ᱟᱭᱢᱟ ᱟᱵᱚ ᱥᱟᱱᱛᱟᱲ ᱟᱭᱳ ᱛᱮᱠᱚ ᱥᱮ ᱟᱭᱳ ᱵᱟᱵᱟ ᱛᱮᱠᱚ ᱮ ᱥᱮᱸᱜᱮᱞ ᱠᱚ ᱫᱷᱚᱨᱟᱣᱟᱜ ᱠᱟᱱᱟ ᱩᱱ ᱚᱠᱛᱚ ᱩᱱ ᱚᱠᱛᱚ ᱥᱟᱱᱟᱢ ᱵᱩᱨᱩ ᱨᱟᱯᱟᱜᱚᱜ ᱠᱟᱱᱟ ᱥᱮ ᱚᱱᱠᱟᱱᱟᱜ ᱯᱟᱞᱦᱟ ᱠᱚ ᱨᱚᱝᱜᱚᱜ ᱠᱟᱱᱟ ᱚᱱᱟ, ᱠᱚᱫᱚ ᱱᱤᱦᱟᱹᱛᱤ ᱮ ᱵᱟᱵᱚᱱ ᱫᱷᱚᱨᱟᱣᱟᱜᱼᱟ ᱥᱮ ᱵᱟᱵᱚᱱ ᱫᱷᱚᱨᱟᱣ ᱞᱮᱠᱷᱟᱱ ᱟᱹᱰᱤ ᱜᱮ ᱱᱟᱯᱟᱭ ᱠᱚᱜᱼᱟ᱾ ᱢᱮᱱᱫᱚ ᱡᱟᱸᱦᱟ ᱛᱤᱱᱟᱹᱜ ᱵᱤᱨ ᱵᱩᱨᱩ ᱠᱷᱚᱱᱟᱜ ᱟᱵᱚ ᱨᱟᱱ ᱢᱩᱨᱜᱟᱹᱱ ᱨᱮᱦᱮᱫ ᱥᱮ ᱟᱭᱢᱟ ᱟᱭᱢᱟ ᱡᱚᱢᱟᱜ ᱠᱚᱵᱚᱱ ᱧᱟᱢ ᱜᱮᱭᱟ ᱚᱱᱟ ᱠᱚ ᱡᱟᱛᱮ ᱟᱞᱚ ᱱᱚᱥᱴᱚᱜ ᱢᱟ᱾ ᱦᱮᱸ ᱟᱨ ᱛᱮᱥᱟᱨ ᱫᱚᱞᱤᱧ ᱞᱟᱹᱭᱟ ᱱᱩᱠᱩ ᱟᱵᱚᱨᱮᱱ ᱡᱟᱸᱦᱟ ᱛᱤᱱᱟᱹᱜᱼᱼ ᱵᱤᱨ ᱵᱩᱨᱩ ᱨᱮᱱ ᱡᱤᱵᱽᱡᱤᱭᱟᱹᱞᱤ ᱪᱮᱬᱮ ᱪᱩᱯᱩᱭ ᱩᱱᱠᱩ ᱠᱚᱦᱚ ᱱᱟᱹᱭᱛᱮ ᱱᱟᱯᱟᱭ ᱛᱮᱠᱚ ᱛᱟᱦᱮᱱᱟ᱾ ᱦᱮᱸ
ᱦᱮᱸ ᱮᱠᱟᱞ
ᱢᱮᱱᱫᱚ ᱩᱱᱠᱩ ᱦᱚᱸᱛᱚ ᱢᱤᱫᱴᱤᱱ ᱟᱵᱚ ᱢᱟᱹᱱᱢᱤ ᱞᱮᱠᱟᱜᱮ ᱟᱵᱚ ᱢᱟᱹᱱᱢᱤ ᱫᱚ ᱦᱚᱭᱛᱚ ᱟᱹᱛᱩ ᱫᱤᱥᱚᱢ ᱢᱮᱱᱟᱜ ᱛᱟᱵᱚᱱ ᱛᱮ- ᱱᱟᱦᱟᱜ ᱴᱷᱤᱠ ᱜᱮᱵᱚᱱ ᱵᱩᱡᱷᱟᱹᱣᱮᱫᱼᱟ ᱢᱮᱱᱠᱷᱟᱱ ᱩᱱᱠᱩᱣᱟᱜ ᱟᱹᱛᱩ ᱫᱤᱥᱚᱢ ᱫᱚ ᱮᱠᱟᱞᱜᱮ ᱢᱮᱱ ᱜᱟᱱᱚᱜᱼᱟ᱾ ᱵᱩᱨᱩ ᱵᱤᱨ ᱵᱩᱨᱩ ᱜᱮ ᱩᱱᱠᱩᱣᱟᱜ ᱟᱹᱛᱩ ᱫᱤᱥᱚᱢ ᱾ ᱦᱮᱸ ᱟᱨ ᱡᱩᱫᱤ ᱟᱵᱚ ᱚᱱᱠᱟ ᱵᱷᱩᱞ ᱥᱮ ᱠᱟᱹᱴᱤᱡ ᱚᱱᱠᱟᱱᱟᱜ ᱥᱮᱸᱜᱮᱞ ᱫᱷᱚᱨᱟᱣ ᱞᱮᱠᱟᱛᱮ ᱵᱚᱱ ᱠᱟᱹᱢᱤ ᱞᱮᱠᱷᱟᱱ ᱱᱤᱦᱟᱹᱛᱤ ᱩᱱᱠᱩ ᱢᱟᱱᱮ ᱟᱹᱲᱤᱥ ᱥᱮ ᱫᱩᱠ ᱦᱟᱨᱠᱮᱛ ᱠᱚ ᱵᱩᱡᱷᱟᱹᱣᱟ, ᱢᱮᱱ ᱫᱚ ᱟᱭᱢᱟ ᱟᱭᱢᱟ ᱚᱱᱠᱟᱱ ᱢᱮᱱᱟᱜ ᱠᱚᱣᱟ ᱾ ᱟᱠᱣᱟᱜ ᱡᱤᱵᱽᱼᱡᱤᱭᱟᱹᱞᱤ ᱢᱮᱱ ᱫᱚ ᱪᱷᱤᱴᱠᱟᱹᱨ ᱵᱷᱤᱴᱠᱟᱹᱨ ᱪᱟᱵᱟᱜ ᱟᱠᱚ ᱥᱮᱸᱜᱮᱞ ᱫᱷᱚᱨᱟᱣ ᱞᱮᱠᱷᱟᱱ, ᱟᱠᱚᱣᱟᱜ ᱦᱚᱨ ᱰᱟᱦᱟᱨ ᱨᱮᱠᱚ ᱟᱫᱟ ᱢᱮᱱ ᱫᱚ ᱡᱟᱦᱟᱸᱭ ᱡᱟᱦᱟᱸ ᱥᱮᱱ ᱫᱟᱹᱲ ᱫᱟᱲᱮᱭᱟᱜ, ᱚᱱᱮ ᱚᱱᱠᱟᱱᱟᱜ ᱢᱤᱫᱴᱝ ᱦᱩᱭᱩᱜᱼᱟ, ᱟᱵᱚ ᱢᱟᱹᱱᱢᱤ ᱡᱩᱫᱤ ᱚᱱᱠᱟ᱾ ᱟᱛᱩ ᱴᱚᱞᱟ ᱨᱮ ᱚᱱᱠᱟ ᱡᱩᱫᱤ ᱠᱚ ᱞᱟᱜᱟ ᱵᱚᱱᱟ ᱥᱮ ᱚᱱᱠᱟᱱᱟᱜ ᱢᱤᱫᱴᱤᱡ ᱜᱮ ᱠᱚ ᱯᱚᱨᱪᱤᱛᱤ ᱦᱤᱡᱩᱜ ᱛᱟᱵᱚᱱᱟ ᱾ ᱩᱱ ᱚᱠᱛᱚ ᱟᱵᱚ ᱚᱠᱟ ᱞᱮᱠᱟ ᱵᱚᱱ ᱵᱩᱡᱟ ᱩᱱᱠᱩ ᱚᱱᱠᱟ ᱠᱚ ᱵᱩᱡᱟ ᱾ ᱦᱮᱸ, ᱛᱚᱵᱮ ᱱᱤᱦᱟᱹᱛᱤ ᱱᱚᱣᱟ ᱫᱚ ᱟᱵᱚ ᱢᱤᱫᱴᱤᱱ ᱢᱟᱹᱱᱢᱤ ᱵᱩᱡᱽ ᱞᱟᱜᱟᱣ ᱵᱚᱱᱟ ᱵᱟᱝ ᱢᱮᱱᱛᱮ ᱟᱵᱚ ᱢᱟᱹᱱᱢᱤ ᱞᱮᱠᱟ ᱜᱮ ᱟᱨᱚ ᱢᱟᱹᱱᱢᱤ ᱵᱤᱨ ᱵᱩᱨᱩ ᱨᱮᱱ ᱢᱮᱱᱫᱚ ᱡᱤᱵᱽᱡᱤᱭᱟᱹᱞᱤ ᱩᱱᱠᱩ ᱠᱚᱦᱚᱸ ᱵᱟᱹᱭᱛᱮ ᱱᱟᱯᱟᱭ ᱛᱮᱵᱚᱱ ᱫᱚᱦᱚ ᱫᱟᱲᱮᱭᱟᱠᱚ ᱢᱟ ᱾ ᱥᱮ ᱩᱱᱠᱩ ᱦᱚᱸ ᱱᱟᱹᱭᱛᱮ ᱱᱟᱯᱟᱭ ᱛᱮ ᱡᱤᱵᱚᱱ ᱡᱟᱯᱚᱱ ᱠᱚ ᱠᱷᱟᱸᱰᱟᱣ ᱢᱟ, ᱦᱮᱸ ᱾
ᱦᱮᱸ, ᱱᱤᱦᱟᱹᱛ ᱡᱮᱦᱮᱛᱩ ᱡᱩᱫᱤ ᱚᱱᱠᱟ ᱵᱚᱱ ᱧᱮᱞ ᱠᱷᱟᱱ ᱫᱚ
ᱦᱮᱸ, ᱜᱚᱝᱠᱮ ᱞᱟᱹᱭ ᱵᱤᱱ?
ᱡᱩᱫᱤ ᱚᱱᱠᱟ ᱵᱚᱱ ᱧᱮᱞ ᱞᱮᱠᱷᱟᱱ ᱦᱟᱸᱜ ᱢᱟᱱᱮ ᱥᱤᱨᱡᱚᱱᱤᱭᱟᱹ ᱨᱤᱱ ᱥᱮᱨᱮᱡ ᱟᱠᱚ ᱦᱚᱸ ᱠᱟᱱ ᱜᱮᱭᱟ ᱠᱚ ᱟᱨ ᱟᱵᱚ ᱦᱚᱸᱠ ᱟᱠᱚᱣᱟᱜ ᱦᱚᱸ ᱡᱟᱦᱟᱸ ᱛᱤᱱᱟᱹᱝ ᱵᱟᱧᱪᱟᱣ ᱨᱮᱭᱟᱜ ᱦᱚᱠ ᱢᱮᱱᱟᱜᱼᱟ ᱟᱨ ᱵᱟᱝᱠᱷᱟᱱ ᱟᱵᱚᱣᱟᱜ ᱦᱚᱸ ᱡᱟᱦᱟᱸ ᱛᱤᱱᱟᱹᱝ ᱫᱷᱟᱹᱨᱛᱤ ᱯᱩᱨᱤ ᱨᱮ ᱵᱟᱧᱪᱟᱣ ᱨᱮᱭᱟᱜ ᱦᱚᱠ ᱢᱮᱱᱟᱜᱼᱟ ᱟᱠᱚᱣᱟᱜ ᱦᱚᱸ ᱤᱱᱟᱝ ᱜᱮᱼᱼ ᱦᱚᱠ ᱢᱮᱱᱟᱜᱼᱟ ᱟᱨ ᱡᱩᱫᱤ ᱯᱮ ᱧᱮᱞ ᱠᱷᱟᱱ ᱫᱚ ᱵᱤᱨ ᱵᱩᱨᱩ ᱮᱠᱷᱚᱱ ᱫᱚ ᱟᱵᱚ ᱫᱚ ᱥᱟᱦᱟᱱ ᱵᱟᱠᱷᱟᱱ ᱥᱟᱠᱟᱢ ᱠᱚ ᱟᱹᱠᱷᱨᱤᱧᱟᱛᱮᱫ ᱦᱚᱸᱼᱼ ᱢᱟᱱᱮ ᱵᱚ ᱟᱹᱥᱩᱞ ᱨᱮᱭᱟᱜ ᱦᱚᱨ ᱰᱟᱦᱟᱨ ᱦᱚᱸ ᱢᱤᱫᱴᱟᱝ ᱵᱚ ᱧᱮᱞ ᱫᱟᱲᱮᱭᱟᱜ ᱠᱟᱱᱜᱮ ᱟᱨ ᱵᱟᱝᱠᱷᱟᱱ ᱡᱟᱦᱟᱸ᱾ ᱥᱮᱨᱢᱟ ᱯᱤᱪᱷᱤ ᱵᱟᱝᱠᱷᱟᱱ ᱨᱤᱛᱩ ᱯᱤᱪᱷᱤ ᱡᱟᱦᱟᱸ ᱡᱚ ᱠᱚᱜ ᱠᱷᱟᱱ ᱯᱷᱟᱞ ᱯᱟᱠᱚᱲ ᱠᱚ ᱡᱟᱦᱟᱸ ᱧᱟᱢᱚᱜ ᱠᱟᱱᱟ, ᱚᱱᱟ ᱠᱚᱵᱚ ᱡᱚᱢᱮᱫ ᱛᱮ ᱟᱵᱚᱣᱟᱜᱼᱼ ᱦᱚᱲᱢᱚ ᱠᱚ ᱱᱤᱯᱷᱩᱴ ᱛᱟᱦᱮᱱ ᱠᱟᱱᱟ ᱟᱨ ᱵᱟᱝᱠᱷᱟᱱ ᱚᱱᱟ ᱠᱚ ᱨᱮᱱᱟᱜ ᱡᱚ ᱠᱚᱦᱚᱸ ᱵᱚᱼᱼ ᱟᱹᱠᱷᱨᱤᱧᱮᱜᱼᱟ ᱚᱱᱠᱟ ᱡᱩᱫᱤ ᱵᱚᱱ ᱧᱮᱞ ᱠᱷᱟᱱ ᱫᱚ ᱥᱚᱥᱚᱥᱚ ᱡᱟᱝ ᱠᱚ ᱟᱨ ᱵᱟᱝᱠᱷᱟᱱᱼᱼ ᱛᱟᱨᱚᱯ ᱡᱟᱝ ᱠᱚ ᱟᱨ ᱵᱟᱝᱠᱷᱟᱱ ᱥᱟᱨᱡᱚᱢ ᱡᱟᱝ ᱠᱚ ᱱᱚᱝᱠᱟ ᱠᱚᱦᱚᱸᱼᱼ ᱵᱚ ᱟᱹᱠᱷᱨᱤᱧᱮᱜᱼᱟ ᱟᱹᱷᱨᱤᱧ ᱠᱟᱛᱮ ᱦᱚᱸ ᱡᱟᱦᱟᱸ ᱜᱮ ᱵᱟᱨᱯᱮ ᱠᱟᱹᱣᱰᱤ ᱵᱚ ᱟᱨᱡᱟᱣᱮᱫ ᱜᱮᱭᱟ ᱟᱫᱚ ᱡᱮᱦᱮᱛᱩ ᱩᱱᱤᱼᱼ ᱟᱵᱚ ᱦᱟᱨᱟ ᱞᱟᱹᱜᱤᱫ ᱟᱨ ᱵᱟᱝ ᱟᱵᱚ ᱥᱟᱞᱟᱜ ᱢᱮᱱᱟᱭᱟ ᱟᱨ ᱠᱷᱟᱱ᱾ ᱟᱵᱚᱣᱟᱜ ᱱᱚᱣᱟ ᱥᱟᱪᱟᱨᱦᱮ ᱩᱱᱠᱩ ᱫᱟᱨᱟᱭ ᱛᱮ ᱡᱩᱫᱤ ᱵᱮᱥ ᱠᱤ ᱪᱚᱨᱚᱠ᱾ ᱵᱩᱡᱷᱟᱹᱜ ᱠᱟᱱᱟ ᱟᱨ ᱥᱮᱛᱟᱜ ᱠᱷᱟᱱ ᱜᱮ ᱪᱮᱸᱬᱮ ᱠᱚᱣᱟᱜ ᱨᱟᱜ ᱢᱤᱫᱴᱟᱝ ᱟᱸᱡᱚᱢ ᱵᱟᱲᱟ ᱞᱮᱠᱷᱟᱱ ᱟᱹᱰᱤ ᱠᱩᱥᱤ ᱨᱟᱹᱥᱠᱟᱹ ᱵᱩᱡᱷᱟᱹᱜᱼᱟ, ᱟᱫᱚ ᱡᱮᱦᱮᱛᱩ ᱟᱵᱚ ᱢᱟᱹᱱᱢᱤ ᱢᱟᱱᱣᱟ ᱠᱚ ᱦᱟᱸᱜ ᱵᱚ ᱥᱟᱸᱜᱮ ᱟᱠᱟᱱ ᱛᱮ ᱱᱤᱛᱚᱜ ᱫᱚ᱾ ᱵᱤᱨᱼᱵᱩᱨᱩ ᱠᱚ ᱦᱟᱸᱜ ᱵᱚ ᱩᱡᱟᱹᱲᱮᱫ ᱛᱮ ᱠᱚᱝᱠᱤᱨᱤᱴ ᱨᱮᱭᱟᱜ ᱵᱤᱨ ᱦᱟᱸᱜ ᱵᱚ ᱛᱮᱭᱟᱨᱮᱫ ᱛᱮ ᱟᱜ ᱚᱱᱠᱟ ᱞᱮᱠᱟᱛᱮ ᱟᱫᱚ ᱟᱹᱰᱤ ᱜᱟᱱ ᱪᱮᱸᱬᱮ ᱠᱚᱣᱟᱜ ᱨᱟᱜ ᱠᱚ ᱱᱤᱛᱚᱜ ᱵᱟᱭ ᱟᱸᱡᱚᱢᱚᱜ ᱠᱟᱱᱟ ᱟᱨ ᱥᱮᱫᱟᱭ ᱡᱟᱦᱟᱸ ᱞᱮᱠᱟ ᱢᱟᱱᱮ ᱜᱚᱢᱦᱮ ᱫᱷᱟᱨᱟ ᱵᱩᱡᱷᱟᱹᱜᱼᱟ ᱠᱤ ᱟᱨ ᱵᱟᱝ ᱠᱷᱟᱱ ᱠᱩᱥᱤ ᱨᱟᱹᱥᱠᱟᱹ ᱵᱩᱡᱷᱟᱹᱜᱼᱟ, ᱚᱱᱟ ᱡᱤᱱᱤᱥᱴᱟᱜ ᱫᱚ ᱚᱱᱠᱟ ᱫᱚ ᱵᱟᱹᱱᱩᱜᱼᱟ ᱟᱨ ᱡᱚᱫᱤ ᱚᱱᱠᱟ ᱵᱚᱱ ᱧᱮᱞ ᱠᱷᱟᱱ ᱫᱚ ᱩᱱᱠᱩ ᱜᱷᱮᱲᱣᱟ ᱟᱨ ᱵᱟᱠᱷᱟᱱ ᱠᱟᱹᱦᱩ ᱠᱚᱦᱚᱸ ᱟᱹᱰᱤ ᱟᱭᱢᱟ ᱡᱟᱭᱜᱟ ᱠᱚᱨᱮ ᱫᱚ ᱠᱚ ᱠᱚᱢ ᱤᱫᱤᱭᱱᱟ ᱾
ᱦᱮᱸ, ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱾ ᱟᱹᱰᱤ ᱟᱭᱢᱟ ᱟᱭᱢᱟ ᱥᱟᱨᱦᱟᱣ ᱦᱮᱸ ᱾ ᱛᱚᱵᱮ ᱱᱚᱜᱼᱚᱭ ᱡᱮ ᱥᱮᱸᱜᱮᱞ ᱫᱷᱚᱨᱟᱣ ᱨᱮᱱᱟᱜ ᱚᱱᱟ ᱫᱚ ᱟᱹᱰᱤ ᱜᱮ ᱮᱠᱟᱞ ᱜᱮ ᱵᱟᱹᱲᱤᱡᱚᱜ ᱠᱟᱱᱟ, ᱠᱟᱨᱚᱱ ᱟᱵᱚ ᱥᱟᱱᱟᱢ ᱟᱹᱛᱩ ᱦᱚᱲ ᱡᱩᱫᱤ ᱛᱮ ᱢᱟᱹᱡᱷᱤ ᱢᱟᱯᱟᱡᱷᱤ ᱥᱮ ᱜᱚᱰᱮᱛ ᱯᱟᱨᱟᱱᱤᱠ ᱠᱚ ᱥᱟᱞᱟᱜ ᱜᱚᱞᱯᱷᱚ ᱢᱤᱫ ᱠᱟᱛᱮᱫ ᱚᱱᱟ ᱵᱩᱨᱩ ᱥᱮᱸᱜᱮᱞ ᱫᱷᱚᱨᱟᱣ ᱥᱮ ᱵᱩᱨᱩ ᱟᱭᱢᱟ ᱚᱱᱟ ᱠᱚ ᱢᱤᱫᱴᱤᱡ ᱡᱩᱫᱤ ᱚᱱᱟ ᱵᱟᱨᱮᱛᱮ ᱡᱩᱫᱤ ᱵᱚᱱ ᱨᱚᱯᱚᱲ ᱠᱮᱭᱟ ᱟᱹᱰᱤ ᱜᱮ ᱱᱟᱯᱟᱭ ᱠᱚᱜᱼᱟ ᱢᱮᱱ ᱫᱚ ᱚᱱᱟ ᱵᱤᱨ ᱵᱩᱨᱩ ᱚᱠᱟ ᱞᱮᱠᱟ ᱠᱟᱛᱮ ᱵᱚᱱ ᱨᱚᱯᱷᱟ ᱫᱚᱯᱷᱟᱭᱟ ᱢᱮᱱᱫᱚ ᱛᱤᱱᱟᱹᱜ ᱜᱟᱱ ᱚᱱᱟ ᱛᱟᱭᱚᱢ ᱨᱮ ᱦᱚᱲ ᱞᱟᱴᱷᱟ ᱫᱚᱵᱚᱱ ᱫᱚᱦᱚ ᱠᱚᱣᱟ, ᱢᱮᱱ ᱫᱚ ᱱᱚᱝᱠᱟ ᱟᱞᱚ ᱯᱮ ᱠᱟᱹᱢᱤ ᱛᱟᱵᱚᱱᱟ ᱾ ᱦᱮᱸ ᱚᱱᱠᱟᱱᱟᱜ ᱢᱤᱫᱴᱤᱡ ᱡᱩᱫᱤ ᱟᱵᱚ ᱵᱚᱱ ᱮᱸᱦ ᱮ ᱠᱩᱞᱤ ᱠᱩᱠᱟᱹᱨ ᱥᱮ ᱢᱤᱫᱴᱤᱡ ᱴᱷᱟᱲᱚ ᱜᱚᱴᱟ ᱠᱟᱛᱮᱫ ᱡᱩᱫᱤ ᱵᱚᱱ ᱮᱦ ᱱᱟᱯᱟᱭ ᱠᱮᱭᱟ ᱛᱟᱦᱚᱞᱮ ᱱᱤᱦᱟᱹᱛ ᱛᱤ ᱟᱹᱞᱤᱧᱟᱜ ᱵᱩᱡᱽ ᱨᱮ ᱟᱹᱰᱤ ᱜᱮ ᱱᱟᱯᱟᱭ ᱠᱚᱜᱼᱟ
ᱱᱤᱦᱟᱹᱛᱤ ᱱᱚᱣᱟ ᱥᱟᱪᱟᱨᱦᱮᱫ ᱥᱮ ᱱᱚᱣᱟ ᱵᱤᱨᱵᱩᱨᱩ ᱨᱩᱠᱷᱤᱭᱟᱹ ᱫᱚᱦᱚᱭ ᱫᱚ ᱟᱵᱚ ᱡᱚᱛᱚ ᱦᱚᱲᱟᱜ ᱫᱟᱭᱤᱛᱛᱚ ᱠᱟᱱᱜᱮ ᱚᱱᱟ ᱞᱟᱹᱜᱤᱫ
ᱟ ᱟᱹᱛᱩ ᱫᱟᱯ ᱟᱹᱛᱩ ᱨᱮ ᱦᱩᱭᱮᱱ ᱟᱨ ᱟᱠᱷᱟᱱ ᱯᱤᱲ ᱫᱷᱟᱯ ᱨᱮ ᱦᱩᱭᱮᱱ, ᱵᱟᱝᱠᱷᱟᱱ ᱫᱚ ᱯᱚᱱᱚᱛ ᱫᱷᱟᱯ ᱨᱮ ᱦᱩᱭᱮᱱ, ᱵᱟᱝᱠᱷᱟᱱ ᱯᱚᱱᱚᱛ ᱫᱷᱟᱯ ᱨᱮ ᱦᱩᱭᱮᱱ ᱟᱨ ᱵᱟᱝ ᱫᱤᱥᱚᱢ ᱫᱷᱟᱯ ᱨᱮ ᱦᱩᱭᱮᱱ ᱨᱮᱦᱚᱸ ᱡᱮ ᱡᱚᱛᱚ ᱦᱚᱲ ᱱᱤᱦᱟᱹᱛᱤ ᱠᱩᱨᱩᱢᱩᱴᱩ ᱫᱚ ᱛᱟᱦᱮᱱ ᱞᱟᱹᱠᱛᱤ ᱟᱨ ᱱᱚᱣᱟ ᱞᱟᱹᱜᱤᱫ ᱫᱚ ᱡᱷᱚᱛᱚ ᱦᱚᱲ ᱵᱚᱱ ᱩᱭᱦᱟᱹᱨ ᱢᱟᱜᱮ ᱡᱮ ᱱᱚᱣᱟ ᱛᱟᱦᱮᱸ ᱞᱮᱱᱟ ᱡᱮᱠᱤ ᱟᱵᱚ ᱥᱩᱠ ᱨᱮ, ᱥᱩᱞᱩᱠ ᱨᱮ, ᱟᱵᱚᱣᱟᱜ ᱟ ᱡᱤᱭᱚᱱ ᱵᱚ ᱠᱷᱟᱸᱰᱟᱣ ᱫᱟᱲᱮᱭᱟᱜᱼᱟ ᱱᱚᱣᱟ ᱡᱷᱚᱛᱚ ᱦᱚᱲ ᱩᱭᱦᱟᱹᱨ ᱨᱮᱭᱟᱜ ᱢᱮᱱᱟᱜ ᱠᱟᱜ ᱟ ᱟᱨ ᱡᱩᱫᱤ ᱚᱱᱠᱟ ᱠᱚ ᱚᱠᱚᱭ ᱦᱚ ᱵᱟᱝᱠᱚ ᱵᱩᱡᱮᱫᱼᱟ ᱩᱱᱠᱩ ᱦᱚᱸᱵᱚ ᱵᱩᱡᱷᱟᱹᱣ ᱟᱠᱚ ᱛᱚᱵᱮᱱᱟ ᱱᱚᱣᱟ ᱟᱵᱚᱣᱟᱜ ᱵᱤᱨ ᱵᱩᱨᱩ ᱥᱮ ᱱᱚᱣᱟ ᱥᱟᱪᱟᱨᱦᱮ ᱠᱚᱫᱚ ᱟᱵᱚ ᱵᱚ ᱨᱩᱠᱷᱤᱭᱟᱹᱟᱹ ᱫᱟᱲᱮᱭᱟᱜᱼᱟ ᱤᱧᱟᱹᱜ ᱢᱚᱱᱚᱫ ᱫᱚ ᱱᱚᱣᱟ ᱤᱭᱟ ᱟᱛᱮᱫ ᱫᱚ ᱱᱚᱣᱟ ᱛᱟᱦᱮᱱ ᱠᱟᱱᱟ᱾
ᱦᱮᱸ ᱜᱚᱝᱠᱮ ᱟᱨ ᱟᱹᱰᱤ ᱱᱟᱯᱟᱭ ᱠᱟᱛᱷᱟᱢ ᱢᱮᱱ ᱠᱮᱫᱟ ᱢᱮᱱᱫᱚ ᱱᱚᱜᱼᱚᱭ ᱡᱮ ᱵᱤᱨᱼᱵᱩᱨᱩ ᱨᱮᱱᱟᱜ ᱠᱟᱛᱷᱟ ᱞᱟᱝ ᱢᱮᱱ ᱠᱟᱫᱟ ᱢᱮᱱᱠᱷᱟᱱ ᱵᱤᱨ, ᱵᱩᱨᱩ ᱫᱚ ᱟᱵᱚ ᱮᱦ ᱥᱮᱫᱟᱭ ᱦᱟᱯᱲᱟᱢ ᱥᱮ ᱥᱮᱫᱟᱭ ᱜᱟᱹᱠᱷᱩᱲᱟᱱ ᱠᱚ ᱵᱤᱨ, ᱵᱩᱨᱩ ᱚᱱᱟᱜᱮ ᱟᱭᱢᱟ ᱟᱭᱢᱟ ᱨᱟᱱ, ᱢᱩᱨᱜᱟᱹᱱ ᱚᱱᱠᱟᱱᱟᱜ ᱠᱚ ᱧᱟᱢᱮᱫ ᱛᱟᱦᱮᱱ ᱜᱮᱭᱟ᱾
ᱦᱮᱸ᱾
ᱦᱩᱸ ᱢᱮᱱᱫᱚ ᱩᱱ ᱡᱩᱜᱽ ᱫᱚ ᱱᱟᱜ ᱩᱱᱟᱹᱜ ᱮᱠᱴᱟ ᱥᱩᱜ ᱥᱩᱵᱤᱫᱟ ᱫᱚ ᱵᱟᱝ ᱛᱟᱦᱮᱸ ᱠᱟᱱᱛᱮ ᱥᱮ ᱚᱱᱠᱟᱱᱟᱜ ᱦᱚᱥᱯᱤᱴᱟᱞ, ᱠᱚᱥᱯᱤᱴᱟᱞ ᱵᱟᱝ ᱛᱟᱦᱮᱸ ᱠᱟᱱᱛᱮ ᱦᱮᱸ ᱥᱮᱫᱟᱭ ᱢᱟᱹᱱᱢᱤ ᱫᱚ ᱱᱟᱦᱟᱜ ᱚᱱᱟ ᱵᱤᱨ-ᱵᱩᱨᱩ ᱨᱮᱱᱟᱜ ᱨᱟᱱ ᱨᱟᱱ ᱢᱩᱨᱜᱟᱹᱱ ᱛᱮᱜᱮ ᱱᱟᱦᱟᱜ ᱮ ᱱᱟᱹᱭᱛᱮ, ᱱᱟᱹᱭᱛᱮ ᱱᱟᱯᱟᱭ ᱜᱮᱠᱚ ᱛᱟᱦᱮᱸ ᱞᱮᱱᱟ᱾
ᱦᱮᱸ ᱦᱮᱸ ᱢᱟ ᱨᱮᱦᱮᱫ ᱠᱚ ᱠᱤ ᱡᱚ ᱵᱟᱦᱟ ᱠᱚ ᱡᱚᱢ ᱟᱛᱮᱫ ᱦᱚᱸ ᱛᱚ ᱵᱮᱥ ᱜᱮᱠᱚ ᱵᱩᱜᱤ ᱠᱚ ᱛᱟᱦᱮᱱ ᱠᱟᱱ ᱛᱟᱦᱮᱱᱚᱜ᱾
ᱦᱮᱸ ᱢᱮᱱ ᱜᱟᱱᱚᱜᱼᱟ ᱵᱤᱨ-ᱵᱩᱨᱩ ᱫᱚ ᱮᱠ ᱮᱠᱪᱩᱭᱮᱞᱤ ᱟᱵᱚ ᱟᱹᱰᱤ ᱟᱹᱰᱤ ᱟᱭᱢᱟ ᱟᱭᱢᱟ ᱥᱚᱦ ᱥᱚᱦᱚᱡᱳᱜᱤᱛᱟᱭ ᱮᱢᱟᱵᱚᱱ ᱠᱟᱱᱟ ᱥᱟᱶᱛᱮ ᱟᱵᱚᱣᱟᱜ ᱡᱤᱣᱤ ᱥᱮ ᱠᱚᱦᱚᱸᱱᱟᱜᱼᱮ ᱵᱟᱧᱪᱟᱣ ᱜᱚᱫᱮᱫ ᱜᱮᱭᱟ ᱟᱨ ᱢᱮᱱᱫᱚ ᱱᱮᱛᱟᱨ ᱫᱚ ᱱᱟᱦᱟᱸᱜ ᱩᱱᱟᱹᱜ ᱮᱴᱟ ᱴᱟᱠᱟ ᱯᱩᱭᱥᱟᱹ ᱟᱨᱡᱟᱹᱣᱟᱢ ᱛᱚᱵᱮ ᱟᱹᱱᱤᱡ ᱱᱟᱦᱟᱸᱜ ᱫᱟ ᱠᱟ ᱚᱲᱟᱜ ᱵᱚᱱ ᱪᱟᱞᱟᱣ ᱠᱮᱭᱟ ᱟᱨ ᱩᱱ ᱡᱩᱜᱽ ᱫᱚ ᱴᱟᱠᱟ ᱯᱩᱭᱥᱟᱹ ᱵᱟᱝ ᱛᱟᱦᱮᱸ ᱠᱟᱱᱛᱮ ᱵᱤᱨ-ᱵᱩᱨᱩ ᱨᱮᱱᱟᱜ ᱫᱟᱨᱮ ᱱᱟᱹᱲᱤ ᱥᱮ ᱱᱟᱨ ᱨᱮᱦᱮᱫ ᱠᱚ ᱛᱮᱜᱮ ᱱᱟᱦᱟᱸᱜ ᱡᱚᱢ ᱵᱟᱲᱟ ᱩᱰᱟᱹᱝ ᱠᱟ ᱠᱟᱛᱮᱫ ᱜᱮ ᱟᱵᱚᱣᱟᱜ ᱦᱚᱲᱢᱚ ᱡᱤᱣᱤ ᱱᱟᱹᱭᱛᱮ ᱱᱟ ᱯᱟᱭ ᱜᱮ ᱵᱚᱱᱫᱚᱚᱭᱮᱫ ᱛᱟᱦᱮ-ᱱᱟ᱾
ᱮᱠᱟᱞ᱾
ᱦᱮᱸ᱾ ᱟᱪᱪᱷᱟ ᱜᱚᱝᱠᱮ ᱦᱮᱸ ᱜᱚᱝᱠᱮ᱾ ᱡᱟᱜᱮ ᱟᱞᱟᱝᱼᱟᱜ ᱡᱟᱦᱟᱸ ᱛᱤᱰᱟᱹᱝ ᱴᱟᱭᱤᱢ ᱛᱟᱦᱮᱸ ᱠᱟᱱᱟ ᱚᱱᱟ ᱩᱰᱟᱹᱝ ᱴᱟᱭᱤᱢ ᱫᱚ ᱱᱟᱦᱟᱸᱜ ᱢᱩᱪᱟᱹᱫ ᱦᱮᱡ ᱱᱟ ᱯᱨᱟᱭ,
ᱦᱩᱸ ᱦᱩᱸ᱾
ᱠᱟᱛᱷᱟ ᱫᱚ ᱚᱱᱠᱟ ᱫᱚ ᱱᱟᱦᱟᱸᱜ ᱟᱹᱰᱤ ᱟᱹᱰᱤᱜᱮ ᱪᱟᱞᱟᱜᱼᱟ ᱠᱟᱨᱚᱱ ᱟᱵᱚ ᱱᱚᱣᱟ ᱵᱤᱨ-ᱵᱩᱨᱩ ᱛᱮᱫᱚ ᱱᱟᱦᱟᱸᱜ ᱟᱹᱰᱤ ᱟᱭᱢᱟ ᱟᱭᱢᱟ ᱥᱚ ᱫᱚ ᱥᱩ ᱥᱩᱵᱤᱫᱟ ᱵᱚᱱ ᱧᱟᱢᱮᱫ ᱛᱮ ᱵᱤᱨ-ᱵᱩᱨᱩ ᱫᱚ ᱚᱱᱟ ᱪᱮᱛᱮ ᱟᱵᱚᱣᱟᱜ ᱚᱱᱛᱚᱨ ᱡᱤᱹᱭᱤᱹ ᱨᱮ ᱵᱟᱥᱟ ᱢᱮᱱᱟᱜᱼᱟ, ᱥᱮ ᱚᱱᱟ ᱥᱟᱞᱟᱜ ᱯᱩᱨᱟᱹ ᱞᱤᱝᱠ ᱢᱮᱱᱟᱜ ᱛᱟᱵᱚᱱᱟ᱾
ᱦᱩᱸ᱾
ᱢᱟ ᱛᱟᱦᱚᱞᱮ ᱜᱚᱝᱠᱮ ᱡᱚᱦᱟᱨ ᱜᱮ ᱦᱮᱸ᱾